ᱦᱮᱞᱳ
ᱦᱮᱸ ᱡᱚᱦᱟᱨ ᱜᱮ᱾ ᱦᱮᱸ ᱡᱚᱦᱟᱨ ᱜᱮ᱾
ᱪᱮᱫ ᱯᱮ ᱪᱠᱟᱭᱟ? ᱢᱚᱸᱡᱽ ᱜᱮ, ᱟᱨ ᱟᱯᱮ, ᱢᱚᱡᱽ ᱜᱮ᱾
ᱚ ᱦᱟ ᱟᱞᱮ ᱦᱚᱸ ᱢᱚᱡᱽ ᱜᱮ᱾
ᱪᱮᱫ ᱠᱚᱯᱮ, ᱪᱮᱠᱟ ᱵᱟᱲᱟᱭᱮᱫ ᱠᱟᱱᱟ?
ᱳ ᱫᱩᱲᱩᱵ ᱵᱟᱲᱟ ᱦᱩᱭ ᱠᱟᱱᱟ, ᱱᱤᱛᱳᱜ ᱫᱚ ᱚᱲᱟᱜ ᱠᱚᱨᱮ ᱜᱮ᱾
ᱦᱮᱸ,
ᱟᱨ ᱟᱯᱮ ᱫᱚ?
ᱟᱞᱮ ᱦᱚᱸ ᱚᱲᱟᱜ ᱨᱮᱜᱮ᱾
ᱚ ᱟᱨ ᱥᱮᱨᱢᱟ ᱫᱟᱹᱲᱤ ᱠᱚᱫᱚ ᱪᱮᱫ ᱞᱮᱠᱟ?
ᱥᱮᱨᱢᱟ ᱜᱮᱪᱚ ᱵᱟᱭ ᱡᱟᱹᱨᱤ ᱞᱮᱠᱟᱱ᱾ ᱥᱮᱨᱢᱟ ᱠᱷᱟᱹᱞᱤ ᱥᱤᱛᱩᱝ ᱮ ᱡᱟᱹᱨᱤᱞᱮ ᱠᱟᱱᱟ᱾ ᱟᱨ ᱫᱟᱜ ᱟᱫᱚ ᱵᱟᱭ ᱡᱟᱹᱨᱤᱣᱟᱞᱮ ᱠᱟᱱᱟ᱾
ᱚ, ᱚᱸ ᱛᱟᱦᱚᱞᱮ ᱚᱱᱟ ᱵᱟᱹᱫᱽ ᱠᱷᱮᱛ ᱨᱮᱱᱟᱜ ᱨᱚᱦᱚᱭ ᱠᱟᱹᱢᱤ ᱠᱚᱫᱚ ᱟᱨᱚ ᱪᱚᱭ ᱮ ᱦᱟᱛᱟᱚᱵᱣᱟ?
ᱟᱞᱮ ᱥᱮᱫ ᱫᱚ, ᱟᱹᱣᱨᱤ ᱮᱛᱚᱦᱚᱵ ᱵᱚᱦᱚᱜ ᱜᱚᱜᱼᱟ᱾
ᱚ ᱟᱨ ᱱᱚᱣᱟ ᱛᱚᱞᱟ ᱠᱚ, ᱪᱟᱨᱟ ᱠᱚᱫᱚᱯᱮ ᱜᱤᱰᱤ ᱥᱟᱹᱛ ᱠᱫᱼᱟ ᱥᱮ ᱟᱹᱣᱨᱩᱮᱫᱼᱟ ᱚᱱᱟ ᱦᱚᱸ?
ᱜᱤ ᱴᱤ ᱜᱮ᱾ ᱟᱫᱚ ᱥᱮᱨᱢᱟ ᱜᱮ ᱵᱟᱭ ᱡᱟᱹᱨᱤᱲ ᱟᱞᱮ ᱠᱟᱱᱟ ᱫᱟᱜ᱾ ᱥᱮ ᱟᱫᱚ ᱥᱮᱨᱢᱟ ᱛᱟᱹᱜᱤᱮ ᱦᱮᱱᱟᱜ ᱞᱮᱭᱟ᱾ ᱫᱟᱜ ᱮ ᱮᱢᱟᱣᱟ ᱞᱮᱭᱟ ᱢᱮᱱᱛᱮ
ᱚ ᱦᱚᱸ ᱦᱚᱸ, ᱚᱱᱟᱜᱮ ᱠᱟᱛᱷᱟ ᱠᱟᱱᱟ᱾ ᱟᱫᱚ ᱦᱟᱸᱜ ᱡᱟᱦᱟᱱᱤᱡ ᱦᱚᱲ ᱛᱟᱹᱱᱤᱡ ᱢᱮ ᱵᱟᱝ ᱠᱟᱱᱟ᱾ ᱡᱮ ᱫᱟᱞ ᱠᱟᱛᱮ ᱛᱚᱞ ᱠᱟᱛᱮ ᱨᱮᱦᱚᱸ ᱵᱚ ᱡᱟᱲᱮ ᱦᱚᱪᱚᱭᱮᱭᱟ᱾
ᱮᱫ ᱦᱮᱸ
ᱟᱫᱚ ᱟᱡ ᱠᱩᱥᱤ ᱛᱮ ᱦᱟᱸᱜ ᱛᱤᱥ ᱪᱚᱝ ᱦᱟᱸᱜ ᱮ ᱥᱚᱢᱚᱭᱚᱜ ᱠᱟᱱᱟ᱾ ᱥᱮ ᱛᱤᱥᱮ ᱫᱟᱲᱭᱟᱜ ᱠᱟᱱᱟ᱾ ᱛᱚᱵᱮ ᱱᱟᱛ ᱦᱚᱸᱜ ᱟᱵᱚᱭ ᱫᱟᱲᱮ ᱟᱵᱚᱱ ᱛᱮ ᱵᱟᱹᱫᱽ ᱠᱷᱮᱛᱨᱮ ᱠᱟᱹᱢᱤ ᱵᱚ ᱠᱚᱨᱟᱣᱟ᱾
ᱢᱚᱱᱮ ᱢᱟ ᱦᱩᱭᱩᱜ ᱠᱟᱱ ᱛᱟᱭ ᱫᱟᱭᱟᱞᱟᱹᱭ ᱜᱮᱟᱭ᱾ ᱮᱢᱚᱱᱮ ᱜᱚᱨᱚᱢᱮᱫ ᱠᱟᱱᱟ᱾ ᱟᱨᱦᱚ ᱛᱤᱦᱤᱧ ᱱᱚᱝᱠᱟ ᱥᱮᱨᱢᱟᱭ ᱨᱤᱢᱤᱞ ᱧᱚᱜ ᱞᱮᱫᱟᱭ᱾ ᱱᱟ ᱥᱮ ᱟᱥᱟ ᱞᱮᱱᱟᱞᱮ ᱫᱟᱜᱟᱭ᱾ ᱟᱫᱚ ᱵᱟᱭ ᱫᱟᱜ ᱟᱟᱜ ᱞᱮᱭᱟ᱾
ᱦᱩᱭ ᱵᱟᱲᱟ ᱠᱮᱫᱟᱭ᱾ ᱦᱚᱭ ᱛᱮᱜᱮ ᱚᱴᱟᱝ ᱪᱟᱵᱟᱭᱮᱱᱟ ᱥᱟᱱᱟᱢ ᱨᱤᱢᱤᱞ᱾
ᱟ ᱟᱪᱷᱟ, ᱟᱪᱷᱟ,
ᱟᱨ ᱛᱚᱵᱮ ᱟᱯᱮ ᱥᱮᱫ ᱠᱚᱫᱚ ᱦᱩᱭ ᱵᱟᱲᱟᱭ ᱱᱟᱥᱮ ᱵᱟᱝ?
ᱟᱞᱮ ᱥᱮᱫ ᱫᱚ ᱱᱚᱜᱼᱚᱭ ᱫᱟᱜ ᱢᱟ ᱫᱟᱲᱤᱭᱮᱫ ᱜᱮᱭᱟ᱾ ᱟᱫᱚ ᱱᱚᱜᱼᱚᱭ ᱩᱱᱟᱹᱜ ᱡᱳᱨ ᱫᱚ ᱵᱟᱝᱟ᱾ ᱢᱟᱱᱮ ᱚᱛ ᱛ ᱞᱚᱦᱚᱫᱚᱜ ᱠᱟᱱᱟ᱾ ᱠᱟᱱᱟ, ᱢᱟᱱᱮ ᱵᱟᱹᱫᱽ ᱠᱚᱨᱮ ᱠᱷᱮᱛ ᱠᱚᱨᱮ᱾ ᱫᱚ ᱫᱟᱜ ᱫᱚ ᱵᱟᱭ ᱞᱤᱸᱜᱤᱱ ᱠᱟᱱᱟ᱾ ᱚᱱᱮ ᱡᱟᱦᱟᱸ ᱡᱚᱨᱚᱜ ᱠᱟᱱᱟ ᱚᱱᱟ ᱫᱚ ᱚᱛ ᱨᱮᱜᱮ ᱚᱨ ᱪᱟᱵᱟᱭᱮᱫᱼᱟ᱾
ᱟᱫᱚ ᱛᱟᱦᱚᱸ ᱦᱚᱸ ᱟᱲᱮ ᱠᱟᱛᱮ ᱫᱚᱦᱚ ᱠᱟᱜ ᱦᱩᱭᱩᱜᱼᱟ᱾ ᱡᱩᱫᱤ ᱵᱟᱭ ᱪᱟᱱᱥ ᱨᱮ ᱫᱟᱜ ᱞᱮᱠᱷᱟᱡ ᱮ᱾ ᱨᱟᱸᱜᱟᱣ ᱛᱮᱜᱮ ᱫᱟᱜ ᱟᱠᱟᱣ ᱛᱟᱦᱮᱱᱟ᱾
ᱦᱳᱭ ᱟᱫᱚ ᱩᱱᱟᱹᱜ ᱞᱤᱸᱜᱤ ᱫᱷᱟᱹᱵᱤᱡ ᱢᱟ ᱵᱟᱝ ᱵᱟᱭ ᱫᱟᱜᱮᱜᱼᱟ ᱛᱚ ᱚᱱᱮ᱾ ᱡᱚᱨᱚᱜ ᱠᱟᱱᱟ ᱡᱚᱨᱚᱜ ᱠᱟᱱᱟ ᱟᱨ ᱚᱱᱟᱜᱮ ᱨᱚᱦᱚᱲ ᱜᱚᱫᱚᱜ ᱠᱟᱱᱟ ᱢᱟᱱᱮ ᱡᱚᱨᱼᱼ ᱵᱷᱳᱨ ᱡᱟᱦᱟᱸ ᱛᱤᱱ ᱵᱷᱳᱨ ᱦᱟᱸᱜ ᱫᱟᱜ ᱞᱤᱸᱜᱤ ᱜᱚᱫᱚᱜᱼᱟ ᱵᱟᱹᱫᱽ ᱠᱚᱨᱮ ᱠᱷᱮᱛ ᱠᱚᱨᱮ ᱢᱩᱰᱩᱠᱼᱼ ᱵᱟᱱᱚᱜᱼᱟ, ᱛᱚᱵᱮᱭᱟᱱᱮᱜ ᱜᱮ ᱦᱟᱸᱜ ᱨᱚᱦᱚᱭ ᱠᱟᱹᱢᱤ ᱫᱚ ᱜᱟᱱᱚᱜᱼᱟ᱾
ᱦᱮᱸ ᱟᱨ ᱛᱚᱵᱮ ᱚᱱᱟ ᱠᱚ ᱵᱟᱫᱽ ᱠᱟᱛᱮᱫ ᱟᱨ ᱡᱟᱦᱱᱟᱜ ᱠᱟᱹᱢᱤ ᱠᱚ ᱦᱩᱭᱩᱜᱚᱜ ᱠᱟᱱᱟ ᱥᱮ ᱵᱟᱝ ᱚᱱᱛᱮ ᱫᱚ?
ᱦᱳᱭ ᱟᱫᱚ ᱱᱤᱛᱚᱜ ᱦᱟᱸᱜ ᱪᱟᱥ ᱠᱟᱹᱢᱤ ᱦᱚᱸ ᱵᱟᱝ ᱦᱩᱭᱩᱜ ᱠᱟᱱᱛᱮ ᱱᱤᱛᱚᱜ ᱫᱚ ᱟᱞᱮᱫ ᱫᱚ ᱮᱴᱟᱜᱟᱜ᱾ ᱠᱟᱹᱢᱤ ᱠᱚᱨᱮ ᱜᱮ ᱫᱷᱩᱨᱟᱹᱣ ᱢᱮᱱᱟᱜ ᱞᱮᱭᱟ ᱡᱟᱦᱟᱸᱭ ᱫᱚ ᱵᱟᱡᱟᱨ ᱠᱟᱹᱢᱤ ᱠᱚ᱾ ᱵᱟᱡᱟᱨ ᱠᱟᱹᱢᱤ ᱢᱮᱱ ᱞᱮᱠᱷᱟᱱ ᱫᱚ ᱚᱱᱮ ᱯᱟᱠᱟ ᱚᱲᱟᱜ ᱵᱮᱱᱟᱣ ᱠᱚ ᱥᱮ ᱡᱟᱦᱟᱱᱼᱼ ᱚᱱᱟ, ᱚᱱᱟ ᱠᱟᱨᱜᱟᱲ ᱠᱚᱨᱮ ᱠᱟᱹᱢᱤ᱾ ᱫᱚᱠᱟᱱ ᱠᱚᱨᱮ ᱯᱷᱮᱠᱴᱨᱤ ᱠᱚᱨᱮᱜ ᱠᱟᱹᱢᱤ᱾ ᱚᱱᱠᱟᱱ ᱠᱟᱹᱢᱤ ᱠᱚᱜᱮ ᱱᱮᱛᱚᱜ ᱫᱚ ᱠᱚᱢᱨᱟᱣ ᱵᱟᱲᱟ ᱦᱩᱭᱩᱜ ᱠᱟᱱᱟ᱾
ᱟᱯᱮ ᱚᱱᱛᱮ ᱫᱚ ᱛᱚᱵᱮ ᱪᱮᱫ ᱯᱷᱮᱠᱴᱨᱤ ᱦᱮᱱᱟᱜᱼᱟ?
ᱚ ᱯᱷᱮᱠᱴᱨᱤ ᱞᱟᱹᱭ ᱞᱮᱠᱷᱟᱱ ᱫᱚ ᱟᱭᱢᱟ ᱞᱮᱠᱟᱱ ᱯᱷᱮᱠᱴᱨᱤ ᱦᱮᱱᱟᱜᱼᱟ, ᱟᱞᱮ ᱥᱮᱫ ᱫᱚ ᱚᱱᱟ ᱢᱮᱲᱦᱮᱫ ᱯᱷᱮᱠᱴᱨᱤ ᱢᱮᱱᱟᱜᱼᱟ᱾ ᱡᱟᱦᱟᱸ ᱢᱟᱨᱟᱝ ᱢᱟᱨᱟᱝ ᱢᱮᱬᱦᱮᱫ ᱠᱚᱠᱚ ᱵᱮᱱᱟᱣᱟ ᱚᱰᱚᱠᱟᱠᱚ᱾ ᱚᱸᱰᱮ ᱠᱷᱚᱱ ᱟᱭᱢᱟ ᱞᱮᱠᱟᱱᱟᱜ ᱡᱤᱱᱤᱥ ᱯᱟᱹᱛᱤ ᱠᱚ ᱵᱮᱱᱟᱜ ᱠᱟᱱᱟ ᱚᱱᱟ ᱨᱮᱱᱟᱜ ᱯᱷᱮᱠᱴᱨᱤ ᱢᱮᱱᱟᱜᱼᱟ᱾ ᱚᱱᱟ ᱥᱟᱶᱛᱮ᱾ ᱢᱟᱱᱮ ᱞᱟᱹᱭ ᱞᱮᱠᱷᱟᱱ ᱫᱚ ᱵᱟᱭ ᱢᱩᱪᱟᱹᱫᱚᱜᱼᱟ ᱢᱟᱱᱮ ᱩᱱᱟᱹᱜ ᱜᱟᱱ ᱯᱷᱮᱠᱴᱨᱤ ᱢᱮᱱᱟᱜᱼᱟ᱾ ᱛᱟᱨᱯᱚᱨᱮ ᱟᱨ ᱱᱚᱜᱼᱱᱟ ᱦᱩᱲᱩ ᱢᱤᱞ ᱠᱚ ᱢᱮᱱᱟᱜᱼᱟ ᱡᱟᱦᱟᱸ ᱫᱚ ᱦᱩᱲᱩ ᱠᱚ ᱞᱚᱦᱚᱫ ᱛᱮᱠᱮᱭᱟ ᱠᱚ ᱪᱟᱣᱞᱮᱭᱟᱠᱚ ᱚᱱᱟ ᱠᱚ ᱢᱮᱱᱟᱜᱼᱟ᱾ ᱚᱱᱮ ᱟᱭᱢᱟ ᱞᱮᱠᱟᱱᱟᱜ ᱢᱟᱱᱮ ᱡᱟᱦᱟᱸᱭ ᱠᱟᱹᱢᱤ ᱫᱟᱲᱮᱭᱟᱱ ᱦᱚᱲ ᱫᱚ ᱠᱟᱹᱢᱤ ᱫᱚ ᱟᱞᱮ ᱥᱮᱫ ᱫᱚᱠᱚ ᱧᱟᱢ ᱜᱮᱭᱟ᱾
ᱦᱮᱸ ᱠᱟᱨᱚᱱ ᱟᱞᱮᱥᱮᱫ ᱢᱟ ᱚᱱᱟ ᱤᱭᱟᱹ ᱯᱷᱮᱠᱴᱨᱤ ᱠᱚᱢᱟ ᱵᱟᱹᱱᱩᱜᱼᱟ ᱠᱷᱟᱹᱞᱤ ᱚᱱᱠᱟ ᱯᱟᱹᱛᱤ ᱯᱷᱮᱠᱴᱨᱤ ᱠᱚ ᱦᱮᱱᱟᱜᱼᱟ᱾
ᱟᱪᱷᱟ ᱯᱷᱮᱠᱼᱼ ᱴᱨᱤᱫᱚ ᱵᱟᱹᱱᱩᱜ ᱟᱠᱟᱫᱟ ᱟᱨ ᱚᱱᱠᱟ ᱦᱩᱲᱩ ᱨᱮ ᱤᱭᱟᱹ ᱢᱮᱥᱤᱱ ᱵᱟᱞᱟ ᱠᱚᱫᱚ ᱢᱮᱱᱟᱜ ᱜᱮᱭᱟ ᱱᱚᱛᱮ ᱠᱚᱨᱮ ᱫᱚ᱾
ᱚ ᱦᱚ᱾ ᱟᱨ ᱱᱚᱝᱠᱟ ᱵᱟᱡᱟᱨ ᱠᱟᱹᱢᱤ ᱠᱚ ᱱᱚᱜᱼᱱᱚᱠᱟ ᱡᱟᱦᱟᱸ ᱚᱲᱟᱜ ᱫᱩᱣᱟᱹᱨ ᱵᱮᱱᱟᱣ ᱠᱚ ᱥᱮ
ᱚᱱᱟ ᱞᱟᱹᱜᱤᱫ ᱛᱮᱢᱟ ᱵᱟᱦᱨᱮ ᱠᱚ ᱪᱟᱞᱟᱜ ᱠᱟᱱᱟ ᱥᱮ ᱱᱤᱝᱠᱟ ᱤᱭᱟᱹ ᱟᱹᱛᱩ ᱠᱚᱨᱮᱱᱟᱜ ᱫᱚ ᱵᱟᱠᱚ ᱪᱟᱞᱟᱣ ᱵᱟᱲᱟᱜ ᱠᱟᱱᱟ᱾
ᱚ ᱦᱚ ᱢᱟᱱᱮ ᱚᱱᱟ ᱫᱚ ᱦᱟᱸᱜ ᱚᱠᱟᱨᱮ ᱪᱟᱞᱟᱜ ᱦᱩᱭᱩᱜᱼᱟ ᱡᱟᱦᱟᱸ ᱠᱚᱨᱮ ᱥᱚᱨᱚᱦᱚᱨ ᱵᱟᱡᱟᱨ ᱠᱚ ᱛᱮᱭᱟᱨᱮᱜ-ᱟ ᱱᱚ ᱠᱚᱨᱮ ᱱᱟ᱾
ᱦᱮᱸ ᱚᱱᱟ ᱠᱚᱨᱮ ᱠᱟᱹᱢᱤ ᱠᱚ ᱪᱟᱞᱟᱣ ᱵᱟᱲᱟᱜ ᱠᱟᱱᱟ ᱠᱚ᱾
ᱚ ᱦᱚ ᱛᱟᱦᱞᱮ ᱟᱯᱮ ᱫᱚ ᱪᱮᱫ ᱠᱚᱯᱮ ᱪᱤᱠᱟᱹ ᱵᱟᱲᱟᱭ?
ᱟᱞᱮ ᱫᱚ ᱚᱲᱟᱜ ᱨᱮᱜᱮ ᱚᱲᱟᱜ ᱨᱮᱭᱟᱜ ᱜᱮ ᱠᱟᱹᱢᱤ ᱞᱮ ᱧᱮᱞ ᱵᱟᱲᱟᱭᱮᱫ ᱠᱟᱱᱟ ᱱᱤᱛᱚᱜ ᱫᱚ ᱚᱲᱟᱜ ᱨᱮᱜᱮ ᱪᱟᱥᱟ᱾ ᱠᱟᱜᱼᱟ ᱚᱲᱟᱜ ᱨᱮ ᱡᱚᱢ ᱠᱚ ᱵᱟᱠᱷᱨᱟ ᱠᱚᱫᱚ ᱠᱟᱨᱞᱟ ᱠᱚ᱾ ᱵᱷᱩᱨᱵᱷᱚᱨᱴᱤ ᱟᱹᱰᱤ ᱟᱭᱢᱟ ᱜᱟᱱ ᱯᱩᱨᱟᱹᱭ ᱠᱚᱞᱮ ᱨᱚᱦᱚᱭ ᱵᱟᱲᱟᱣᱟᱠᱟᱜᱼᱟ ᱫᱟᱨᱤ ᱠᱚ ᱚᱲᱟᱜ ᱨᱮᱜᱮ ᱞᱮ ᱨᱚᱦᱚᱭ ᱠᱟᱜᱼᱟ ᱟᱫᱷᱮ ᱠᱚᱞᱮ ᱞᱟᱜᱟᱣ ᱠᱟᱜ ᱚᱱᱟ ᱠᱚᱜᱮᱞᱮ ᱧᱮᱞ ᱵᱟᱲᱟᱭᱮᱫ ᱠᱟᱱᱟ ᱚᱱᱟ ᱨᱮᱜᱮ
ᱦᱮᱸ ᱦᱮᱸ ᱢᱟᱱᱮ ᱚᱱᱟᱜᱮ ᱟᱠᱷᱨᱤᱧ ᱟᱯᱮ ᱟᱨ ᱚᱸᱰᱮ ᱠᱷᱚᱱ ᱜᱮ ᱴᱟᱠᱟ ᱠᱟᱹᱣᱰᱤ ᱠᱚᱯᱮ ᱟᱨᱡᱟᱣ ᱜᱮᱭᱟ
ᱦᱮᱸ, ᱟᱫᱚ ᱱᱤᱭᱟᱹ ᱵᱟᱨ ᱫᱚ ᱤᱱᱟᱹᱜ ᱜᱟᱱ ᱫᱚ ᱵᱟᱞᱮ ᱤᱭᱟᱹ ᱨᱚᱦᱚᱭ ᱟᱠᱟᱜᱼᱟ ᱥᱮ ᱟᱹᱠᱷᱨᱤᱝ ᱟᱞᱮ ᱞᱟᱦᱟ ᱵᱟᱨ ᱫᱚ ᱟᱹᱠᱷᱨᱤᱝ ᱞᱮᱠᱟ ᱜᱮᱞᱮ ᱞᱟᱜᱟᱣ ᱞᱮᱫᱟ᱾ ᱟᱭᱢᱟ ᱜᱮ ᱟᱨ ᱱᱟᱹᱵᱟᱨ ᱫᱚ ᱠᱚᱢ ᱧᱚᱜ ᱞᱮ ᱞᱟᱜᱟᱣ ᱠᱮᱫᱟ ᱱᱟᱹᱵᱟᱨ ᱫᱚ ᱱᱟᱥᱮᱭᱟᱜ ᱠᱟᱨᱚᱱ ᱞᱟᱦᱟ ᱵᱟᱨ ᱟᱭᱢᱟ ᱵᱟᱹᱲᱤᱡ ᱜᱤᱰᱤᱜ ᱠᱟᱱᱟ ᱥᱮ ᱢᱤᱫ ᱢᱤᱫ ᱫᱷᱚᱢ ᱨᱮ ᱵᱤᱞᱤᱜ ᱠᱟᱱ ᱠᱷᱟᱡ ᱢᱟ ᱢᱤᱫ ᱜᱷᱟᱹᱲᱤᱡᱛᱮ ᱵᱤᱞᱤᱜ ᱠᱟᱱᱟ ᱢᱤᱫ ᱫᱷᱚᱢ ᱨᱮ ᱡᱚᱛᱚᱣᱟᱜ᱾
ᱚ ᱦᱚ᱾
ᱦᱮᱸ᱾
ᱟᱫᱚ ᱚᱱᱠᱟᱱ ᱟᱱᱟᱡᱽ ᱠᱚᱯᱮ ᱪᱟᱥ ᱠᱷᱟᱱ ᱫᱚ ᱛᱟᱦᱚᱞᱮ ᱫᱟᱜ ᱨᱮᱱᱟᱜ ᱥᱩᱵᱤᱫᱷᱟ ᱠᱚᱫᱚ ᱦᱮᱱᱟᱜ ᱜᱮ ᱛᱟᱯᱮᱭᱟ?
ᱫᱟᱜ ᱨᱮᱭᱟᱜ ᱥᱩᱵᱤᱫᱷᱟ ᱫᱚ ᱢᱚᱴᱚᱨ ᱢᱮᱱᱟᱜᱼᱟ, ᱱᱚᱛᱮ ᱫᱚ ᱢᱟᱱᱮ ᱢᱮᱥᱤᱱ ᱛᱮ ᱤᱭᱟᱹ ᱫᱟᱜ ᱦᱩᱭᱩᱜᱚᱜᱼᱟ᱾
ᱚ ᱢᱟᱱᱮ ᱱᱚᱝᱠᱟ ᱯᱟᱨᱥᱚᱱᱟᱞ ᱯᱮ ᱵᱟᱹᱭᱥᱟᱹᱣ ᱠᱚᱜ-ᱟ ᱥᱮ ᱡᱟᱦᱟᱸ ᱚᱱᱠᱟ ᱥᱚᱨᱠᱟᱨ ᱠᱷᱚᱱᱟᱜ?
ᱥᱚᱨᱠᱟᱨ ᱠᱷᱚᱱᱟᱜ ᱫᱚ ᱵᱟᱝ, ᱚᱲᱟᱜ ᱨᱮᱜᱮ ᱢᱤᱴᱟᱨ ᱞᱟᱜᱟᱣ ᱠᱟᱛᱮ ᱤᱭᱟᱹ ᱦᱩᱭᱩᱜ ᱠᱟᱱᱟ᱾
ᱚᱦᱚ ᱢᱟᱱᱮ ᱚᱲᱟᱜ ᱵᱟᱲᱜᱮ ᱨᱮᱯᱮ ᱞᱟ ᱦᱚᱪᱚ ᱟᱠᱟᱜᱼᱟ ᱟᱨ ᱚᱲᱟᱜ ᱩᱢ ᱡᱚᱢ ᱡᱟᱦᱟᱸ ᱛᱤᱱᱟᱹᱜ ᱠᱟᱹᱢᱤ ᱦᱚᱸ ᱜᱟᱱᱚᱜᱼᱟ ᱟᱨ ᱚᱱᱟ ᱛᱮᱜᱮ ᱵᱟᱲᱜᱮ ᱨᱮ ᱟᱱᱟᱡ ᱪᱟᱥ ᱠᱚᱦᱚᱸ ᱯᱮ ᱠᱚᱨᱟᱣ ᱮᱜᱼᱟ
ᱦᱮᱸ ᱟᱫᱚ ᱚᱱᱟ ᱨᱮᱭᱟᱜ ᱵᱤᱞ ᱫᱚ ᱦᱟᱸᱜ ᱚᱸᱰᱮ ᱢᱤᱴᱟᱨ ᱨᱮᱜᱮ ᱨᱟᱠᱟᱵ ᱚᱜᱼᱟ
ᱦᱳᱭ ᱢᱟᱱᱮ ᱚᱱᱟ ᱫᱚ ᱪᱮᱫ ᱞᱮᱠᱟ ᱯᱮ ᱟᱯᱮ ᱯᱮ ᱵᱮᱵᱷᱟᱨ ᱮᱜᱼᱟ ᱛᱤᱱᱟᱹᱜ ᱯᱮ ᱠᱷᱚᱨᱪᱟᱭᱮᱜᱼᱟ ᱚᱱᱟ ᱦᱤᱥᱟᱹᱵᱽ ᱛᱮᱜᱮ ᱚᱱᱟᱫᱚ
ᱦᱮᱸ
ᱦᱳᱭ ᱱᱤᱛᱚᱜ ᱟᱜ ᱟᱨᱦᱚᱸ ᱡᱩᱜᱽ ᱨᱮᱫᱚ ᱢᱟᱱᱮ ᱡᱟᱦᱟᱸᱱᱟᱜ ᱵᱟᱝ ᱡᱟᱦᱟᱸᱱᱟᱜ ᱛᱮ ᱴᱟᱠᱟ ᱠᱟᱹᱣᱰᱤ ᱢᱟ ᱟᱨᱡᱟᱣ ᱢᱟ ᱦᱩᱭᱩᱜ ᱜᱮᱭᱟ ᱛᱚ ᱟᱨ ᱡᱟᱦᱟᱸ ᱞᱮᱠᱟ ᱡᱤᱱᱤᱥ ᱯᱟᱹᱛᱤ ᱨᱮᱱᱟᱜ ᱫᱟᱢ ᱠᱚ ᱰᱷᱮᱨᱚᱜ ᱠᱟᱱᱟ
ᱦᱮᱸ ᱱᱤᱛᱚᱜ ᱢᱟ ᱫᱟᱢᱚᱜ ᱠᱟᱱᱟ ᱡᱟᱹᱥᱛᱤ ᱜᱮ
ᱦᱳᱭ ᱟᱨ ᱵᱟᱵᱚ ᱠᱟᱢᱟᱣ ᱠᱷᱟᱱ ᱟᱵᱚᱣᱟᱜ ᱟᱲᱟᱜ ᱥᱚᱝᱥᱟᱨ ᱦᱚᱸ ᱢᱟᱱᱮ ᱪᱟᱞᱟᱣ ᱟᱹᱰᱤ ᱜᱮ ᱢᱩᱥᱠᱤᱞ ᱟ
ᱦᱮᱸ
ᱟᱨ ᱟ‌ᱛᱩ ᱨᱮᱱ ᱱᱚᱝᱠᱟ ᱥᱟᱱᱟᱢ ᱦᱚᱲ ᱜᱮ ᱚᱱᱠᱟ ᱠᱚ ᱪᱟᱥ ᱟᱵᱟᱫᱟ ᱥᱮ ᱟ. ᱛᱩ ᱨᱮᱱ ᱦᱚᱲ ᱠᱚᱫᱚ ᱟᱨᱚ ᱮᱴᱟᱜᱟᱜ ᱡᱟᱦᱟᱸᱱᱟᱜ ᱠᱟᱹᱢᱤ ᱠᱚᱠᱚ ᱠᱚᱨᱟᱣ ᱟ
ᱟᱛᱩ ᱨᱮᱱ ᱫᱚ ᱤᱭᱟᱹ ᱵᱟᱜᱟᱱ ᱠᱟᱹᱢᱤ ᱠᱚ ᱪᱟᱞᱟᱣ ᱵᱟᱲᱟᱜ ᱠᱟᱱᱟ ᱠᱳᱢᱯᱟᱱᱤᱭᱟᱜ ᱠᱟᱱᱟ ᱢᱟᱱᱮ ᱚᱲᱟᱜ ᱟᱹᱛᱩ ᱯᱷᱮᱰ ᱨᱮᱜᱮ ᱦᱮᱸᱱᱟᱜᱼᱟ ᱠᱳᱢᱯᱟᱱᱤ ᱨᱮᱭᱟᱜ ᱵᱟᱜᱟᱱ ᱟᱫᱚ ᱚᱸᱰᱮ ᱜᱮᱠᱚ ᱥᱮᱱ ᱵᱟᱲᱟᱜ ᱠᱟᱱᱟ
ᱚ
ᱟᱨ ᱟᱹᱰᱤ ᱠᱚᱢ ᱦᱚᱲᱼᱟᱜ ᱜᱮ ᱢᱮᱱᱟᱜ ᱟᱠᱟᱫᱟ ᱡᱮ ᱟᱠᱩ ᱛᱮᱠᱚ ᱞᱟᱜᱟᱣ ᱟ ᱟᱨ ᱟᱫᱚᱢ ᱠᱚᱣᱟᱜ ᱫᱚ ᱠᱷᱟᱹᱞᱤ ᱚᱲᱟᱜ ᱤᱭᱟᱹ ᱰᱤᱱᱟᱹ ᱢᱚᱛᱚ ᱢᱮᱱᱟᱜ ᱤᱭᱟᱹ ᱛᱮᱫᱚ ᱠᱟᱹᱢᱤ ᱜᱮ ᱪᱟᱞᱟᱜ ᱦᱩᱭᱩᱜ ᱠᱟᱱ ᱛᱟᱠᱚᱣᱟ
ᱦᱳᱭ ᱦᱳᱭ
ᱠᱤᱨᱤᱧ ᱠᱟᱛᱮᱫ ᱦᱟᱛᱟᱣ ᱠᱟᱛᱮᱫ ᱡᱚᱢ ᱦᱩᱭᱩᱜᱼᱟ
ᱟᱫᱚ ᱚᱱᱟ ᱟᱱᱟᱡ ᱠᱚᱫᱚ ᱚᱠᱟ ᱨᱮᱯᱮ ᱟᱠᱷᱨᱤᱧ ᱟ ᱚᱱᱟ ᱵᱟᱡᱟᱨ ᱯᱮ ᱤᱫᱤᱭᱟ ᱥᱮ ᱱᱚᱣᱟ ᱥᱩᱨ ᱥᱩᱯᱩᱨ ᱡᱟᱦᱟᱸ ᱟᱹᱛᱩ ᱠᱚᱨᱮ ᱦᱟᱴ ᱠᱚ ᱞᱟᱜᱟᱜ ᱚᱱᱟ ᱠᱚᱨᱮ ᱯᱮ ᱟᱹᱠᱷᱨᱤᱧ ᱟ
ᱤᱭᱟᱹ ᱯᱟᱹᱭᱠᱟᱹᱨ ᱜᱮ ᱠᱚ ᱦᱤᱡᱩᱜᱼᱟ ᱚᱲᱟᱜ ᱛᱮ
ᱚ ᱚᱲᱟᱜ ᱠᱷᱚᱱ ᱜᱮ ᱚᱱᱟ ᱫᱚᱠᱚ ᱠᱤᱨᱤᱧ ᱤᱫᱤᱭᱟ ᱩᱱᱠᱩ ᱫᱚ ᱢᱟᱱᱮ
ᱦᱮᱸ ᱟᱞᱮ ᱫᱚ ᱵᱟᱝ ᱪᱟᱞᱟᱜ ᱦᱩᱭᱩᱜ ᱛᱟᱞᱮᱭᱟ ᱯᱟᱹᱭᱠᱟᱹᱨ ᱠᱤ ᱜᱟᱞᱢᱟᱨᱟᱣ ᱠᱟᱛᱮ ᱯᱟᱹᱭᱠᱟᱹᱨ ᱟᱠᱚ ᱛᱮᱜᱮ ᱠᱚ ᱦᱤᱡᱩᱜᱼᱟ ᱵᱚᱨᱟ ᱠᱚᱠᱚ ᱟᱹᱜᱩ ᱛᱟᱨᱟᱭ ᱛᱟᱠᱚᱣᱟ ᱩᱱᱠᱩ ᱜᱮ
ᱚ ᱦᱚ
ᱦᱮᱸ ᱟᱨ ᱩᱱᱠᱩ ᱜᱮᱠᱚ ᱤᱫᱤᱭᱟ ᱯᱟᱭᱥᱟ ᱦᱚᱸ ᱚᱲᱟᱜ ᱨᱮᱜᱮ ᱠᱚ ᱟᱹᱜᱩ ᱟᱠᱚᱣᱟ
ᱦᱚᱸ ᱢᱟᱱᱮ ᱟᱠᱚ ᱜᱮᱠᱚ ᱦᱤᱡᱩᱜᱼᱟ ᱟᱨ ᱜᱚᱫ ᱫᱚ ᱚᱱᱟ ᱠᱚᱫᱚ ᱠᱚᱠᱚᱭ ᱜᱚᱫ ᱟᱠᱚᱣᱟ ᱟᱯᱮ ᱥᱮ ᱟᱠᱚ ᱜᱮᱠᱚ ᱜᱚᱫ ᱡᱚᱜ ᱟ
ᱟᱞᱮ ᱛᱮᱜᱤ ᱞᱮ ᱤᱭᱟᱹ ᱥᱟᱹᱛ ᱠᱟᱜᱼᱟ ᱞᱮ ᱞᱟᱦᱟ ᱨᱮᱠᱚ ᱜᱟᱞᱢᱟᱨᱟᱣ ᱴᱷᱤᱠ ᱥᱮ ᱱᱩᱱᱟᱹᱜ ᱛᱟᱹᱨᱤᱠ ᱥᱮ ᱱᱩᱱᱟᱹᱜ ᱫᱤᱱ ᱤᱧ ᱦᱤᱡᱩᱜᱼᱟ ᱤᱧ
ᱚ ᱦᱚᱸ ᱟᱱᱟ ᱟᱯᱮ ᱦᱟᱸᱜ ᱨᱮᱰᱤ ᱠᱟᱛᱮ ᱯᱮ ᱫᱚᱦᱚ ᱠᱟᱜᱼᱟ ᱥᱟᱯᱲᱟᱣ ᱠᱟᱛᱮᱫ ᱳᱡᱚᱱᱟᱭ ᱛᱤᱱᱟᱹᱜ ᱴᱟᱠᱟ ᱪᱟᱠᱟ ᱦᱩᱭᱱᱟ ᱩᱱᱟᱹᱜ ᱯᱚᱭᱥᱟᱹᱭ ᱮᱢ ᱦᱚᱴᱚ ᱠᱟᱜ-ᱟ ᱟᱨ ᱚᱱᱟ ᱱᱤᱛᱚᱜ ᱤᱫᱤᱭᱟ ᱚ ᱦᱮᱜ ᱟᱫᱚ ᱫᱤᱱᱟᱹᱢ ᱞᱮᱠᱟ ᱠᱚ ᱦᱤᱡᱩᱜ-ᱟ ᱥᱮ ᱢᱟᱱᱮ ᱱᱚᱝᱠᱟ ᱡᱟᱦᱟᱸ ᱛᱤᱥ ᱡᱟᱦᱟᱸ ᱛᱤᱥ
ᱫᱤᱱᱟᱹᱢ ᱞᱮᱠᱟ ᱫᱚ ᱵᱟᱠᱚ ᱦᱤᱡᱩᱜ-ᱟ ᱩᱱᱠᱩ ᱫᱚ ᱡᱟᱦᱟᱸ ᱛᱤᱥ ᱨᱮ
ᱚ ᱦᱚ ᱦᱳᱭ ᱟᱫᱚ ᱚᱱᱟ ᱟᱱᱟᱡᱽ ᱠᱚᱦᱚᱸ ᱚᱱᱠᱟ ᱫᱤᱱ ᱦᱤᱞᱳᱜ ᱚᱰᱳᱠᱼᱚᱜ ᱠᱷᱟᱱ ᱢᱟᱠᱚ ᱤᱫᱤᱭᱟ ᱟᱨ ᱩᱱᱟᱹᱜ ᱡᱩᱫᱤ ᱵᱟᱝ ᱦᱩᱭᱩᱜ ᱠᱷᱟᱱ ᱢᱟ ᱦᱟᱸᱜ ᱵᱟᱭ ᱜᱟᱱᱚᱜᱼᱟ ᱛᱚ
ᱦᱮᱸ ᱟᱫᱚ ᱰᱷᱮᱨ ᱠᱷᱚᱡ ᱠᱚᱢ ᱠᱷᱚᱡ ᱛᱮ ᱰᱷᱮᱨ ᱞᱮᱱ ᱠᱷᱟᱡ ᱫᱚ ᱚᱱᱮ ᱚᱱᱠᱟ ᱞᱮ ᱮᱢᱟ ᱟᱠᱚᱣᱟ ᱯᱟᱹᱭᱠᱟᱹᱨ ᱠᱚ ᱟᱨ ᱠᱟᱷᱡ ᱫᱚ ᱚᱲᱟᱜ ᱨᱮᱜᱮ ᱞᱮ ᱫᱚᱦᱚ ᱠᱟᱜᱼᱟ ᱵᱟᱞᱮ ᱤᱭᱟᱹᱭ ᱟ ᱵᱟᱞᱮ ᱟᱹᱠᱷᱨᱤᱧ
ᱦᱳᱭ ᱟᱫᱚ ᱡᱟᱠ ᱚᱸᱰᱮ ᱠᱷᱚᱱ ᱦᱚᱸ ᱠᱟᱹᱴᱤᱡ ᱴᱟᱠᱟ ᱯᱩᱭᱥᱟᱹ ᱠᱚᱦᱚᱸ ᱟᱨᱡᱟᱣ ᱦᱩᱭᱩᱜ ᱠᱟᱱᱟ ᱚᱱᱟ ᱥᱟᱶᱛᱮ ᱟᱯᱮᱭᱟᱜ ᱢᱟᱱᱮ ᱡᱟᱦᱟᱸ ᱠᱤᱨᱤᱧ ᱦᱩᱭ ᱠᱚᱜ ᱛᱟᱯᱮᱭᱟ ᱟᱱᱟᱡᱽ ᱠᱚ ᱚᱱᱟ ᱵᱟᱝ ᱠᱤᱨᱤᱧ ᱦᱩᱭᱩᱜ ᱠᱟᱱ ᱛᱟᱯᱮᱭᱟ
ᱦᱮᱸ ᱟᱫᱚ ᱱᱤᱛᱚᱜ ᱞᱟᱹᱜᱤᱫ ᱛᱮᱫᱚ ᱵᱟᱞᱮ ᱠᱤᱨᱤᱧ ᱦᱟᱛᱟᱲ ᱮᱜ ᱠᱟᱱᱟ ᱢᱤᱫ ᱫᱚᱢ ᱞᱮ ᱞᱟᱜᱟᱣ ᱞᱮᱫᱟ ᱚᱱᱟ ᱨᱮᱜᱮ ᱟᱭᱢᱟ ᱜᱟᱱ ᱜᱮ ᱦᱩᱭ ᱞᱮᱱ ᱛᱟᱞᱮᱭᱟ ᱥᱮ ᱟᱫᱚ ᱵᱟᱞᱮ ᱞᱟᱜᱟᱣ ᱱᱤᱭᱟᱹ ᱵᱟᱨ ᱫᱚ ᱚᱱᱟ ᱠᱚᱜᱮ ᱢᱮᱱᱟᱜ ᱠᱟᱫ ᱛᱟᱞᱮᱭᱟ ᱟᱨ ᱡᱚᱢ ᱦᱚᱲᱞᱮ ᱠᱚᱢᱟᱣᱱᱟ
ᱟᱪᱪᱷᱟ ᱟᱪᱪᱷᱟ
ᱟᱨ ᱟᱯᱮ ᱚᱱᱛᱮ ᱫᱚ ᱪᱮᱫ ᱞᱮᱠᱟ ᱤᱫᱤ ᱦᱩᱭᱩᱜ ᱠᱟᱱᱟ ᱵᱟᱡᱟᱨ ᱛᱮ
ᱦᱳᱭ ᱟᱞᱮ ᱦᱚᱸ ᱢᱟᱱᱮ ᱪᱟᱥ ᱠᱚᱫᱚ ᱵᱟᱞᱮ ᱪᱟᱥᱟ ᱢᱟᱱᱮ ᱡᱟᱦᱟᱸᱭ ᱡᱟᱦᱟᱸ ᱫᱚ ᱱᱚᱜ-ᱚᱝᱠᱟ᱾ ᱚᱲᱟᱜ ᱨᱮ ᱵᱮᱱᱟᱣ ᱠᱟᱜ ᱠᱚ ᱥᱮᱞᱚ ᱠᱚᱠᱚ ᱛᱟᱲᱟᱣ ᱠᱟᱜ᱾ᱟ ᱥᱮ ᱥᱩᱨ ᱨᱮ ᱟᱦᱟᱨ ᱯᱩᱠᱷᱲᱤ ᱢᱮᱱᱟᱜ ᱛᱟᱠᱚᱣᱟ ᱩᱱᱠᱩ ᱚᱱᱟ ᱥᱩᱨ ᱠᱚᱨᱮ ᱫᱚ ᱠᱚ ᱪᱟᱥᱟᱠᱚ ᱡᱟᱦᱟᱸ ᱫᱚ ᱟᱠᱷᱨᱤᱧ ᱞᱟᱹᱜᱤᱫ ᱦᱚᱸ ᱡᱚᱢ ᱞᱟᱹᱜᱤᱫ ᱦᱚᱸ ᱟᱫᱚ ᱟᱞᱮ ᱫᱚ ᱦᱟᱸᱜ ᱚᱱᱮ ᱠᱤᱨᱤᱧ ᱵᱷᱚᱨᱥᱟ ᱜᱮ
ᱦᱮᱸ
ᱟᱞᱮ ᱦᱚᱸ ᱢᱟᱱᱮ ᱚᱲᱟᱜ ᱨᱮᱛᱚᱢᱟ ᱵᱟᱞᱮ ᱛᱟᱦᱮᱱᱟ ᱠᱟᱹᱴᱤᱡ ᱵᱟᱦᱨᱮ ᱠᱚᱨᱮ ᱜᱮᱞᱮ ᱛᱟᱦᱮᱱᱟ᱾ ᱟᱫᱚ ᱚᱱᱟ ᱵᱟᱡᱟᱨ ᱨᱮ ᱡᱟᱦᱟᱸ ᱜᱮ ᱧᱟᱢᱚᱜ-ᱟ ᱚᱱᱟᱜ ᱜᱮ ᱠᱤᱨᱤᱧ ᱠᱟᱛᱮ ᱞᱮ ᱡᱚᱢᱟ
ᱦᱮᱸ ᱵᱟᱝ ᱛᱟᱦᱮᱱ ᱠᱷᱟᱡ ᱫᱚ ᱪᱮᱫ ᱮᱢ ᱪᱮᱠᱟ ᱫᱟᱲᱮᱭᱟᱜ-ᱟ ᱚᱱᱟᱜᱮ ᱪᱮᱠᱟᱹᱭ ᱦᱩᱭᱩᱜ-ᱟ᱾
ᱦᱳ ᱦᱮᱸ
ᱦᱮᱸ
ᱟᱨ ᱱᱤᱛᱚᱜ ᱫᱚ ᱛᱟᱦᱚᱞᱮ ᱚᱲᱟᱜ ᱠᱚᱨᱮ ᱥᱟᱱᱟᱢ ᱜᱮ ᱵᱩᱜᱤ ᱜᱮ ᱦᱮᱱᱟᱜ ᱯᱮᱭᱟ
ᱦᱮᱸ ᱥᱟᱱᱟᱢ ᱠᱚᱜᱮ ᱟᱹᱰᱤ ᱱᱟᱯᱟᱭ ᱜᱮ ᱢᱮᱱᱟᱜ ᱵᱟᱲᱟ ᱞᱮᱭᱟ ᱡᱚᱛᱚ ᱜᱮ᱾
ᱦᱚ ᱟᱥᱟᱜ ᱟᱵᱚᱱ ᱥᱟᱱᱟᱢ ᱠᱚᱜᱮ ᱪᱟᱸᱫᱳ ᱵᱚᱸᱜᱟᱜ ᱫᱟᱭᱟ ᱟᱹᱥᱩᱪ ᱛᱮ ᱡᱚᱛᱚ ᱜᱮ ᱱᱟᱯᱟᱭ ᱜᱮᱵᱚᱱ ᱛᱟᱦᱮᱸ ᱠᱚᱜ ᱢᱟ
ᱦᱮᱸ
ᱟᱨ ᱱᱚᱜᱼᱚ ᱱᱚᱝᱠᱟ ᱥᱮᱨᱢᱟ ᱫᱟᱲᱮ ᱠᱚ ᱵᱟᱝ ᱠᱷᱟᱹᱛᱤᱨ ᱨᱚᱦᱚᱭ ᱠᱟᱹᱢᱤ ᱠᱚᱦᱚᱸ ᱛᱚ ᱵᱟᱝ ᱦᱩᱭᱩᱜᱚᱜ ᱠᱟᱱᱟ ᱟᱫᱚ ᱛᱤᱥᱮ ᱫᱟᱲᱮᱭᱟᱜᱼᱟ ᱵᱟᱭ ᱫᱟᱲᱮᱭᱟᱜᱼᱟ ᱚᱱᱟ ᱛᱟᱸᱜᱤ ᱛᱟᱲᱟᱜ ᱨᱮᱢᱟ ᱡᱚᱛᱚ ᱦᱚᱲ ᱜᱮ ᱢᱮᱱᱟᱜ ᱵᱚᱱᱟ᱾
ᱦᱮᱸ ᱥᱟᱱᱟᱢ ᱦᱚᱲ ᱜᱮᱢᱟ ᱚᱱᱟ ᱥᱟᱺᱜᱤ ᱨᱮᱜᱮ ᱢᱮᱱᱟᱜ ᱠᱟᱜ ᱵᱚᱱ
ᱦᱮᱸ
ᱡᱚᱞᱟ ᱵᱟᱠᱷᱨᱟ ᱛᱮᱞᱮ ᱤᱭᱟᱹ ᱟᱠᱟᱜ ᱥᱮ ᱱᱟᱞᱟ ᱡᱟᱜᱟ ᱠᱟᱱᱟ᱾
ᱦᱮ ᱦᱮᱸ
ᱟᱫᱚ ᱫᱟᱜ ᱜᱮ ᱵᱟᱭ ᱮᱢᱟᱜ ᱠᱟᱱᱟ᱾
ᱟᱫᱚ ᱱᱚᱜᱼᱚ ᱱᱚᱣᱟᱜᱮ ᱪᱮᱫ ᱨᱮ ᱪᱤᱠᱟᱹ ᱠᱟᱱᱟ ᱱᱮᱛᱟᱨ ᱢᱟ ᱱᱚᱜᱼᱚ ᱱᱚᱝᱠᱟ ᱫᱟᱨᱮ ᱱᱟᱹᱲᱤ ᱠᱚᱦᱚᱸ ᱠᱚ ᱢᱟᱜᱮᱜ-ᱟ᱾ ᱟᱨ ᱚᱱᱟ ᱠᱚᱞ ᱠᱟᱨᱠᱷᱟᱱᱟ ᱠᱚ ᱡᱟᱹᱥᱛᱤ ᱠᱚ ᱵᱟᱹᱭᱥᱟᱹᱣᱮᱛᱽ ᱛᱮ ᱚᱱᱟ ᱨᱮᱱᱟᱜ ᱫᱷᱩᱣᱟᱹ ᱠᱚᱨᱮᱱᱟᱜ? ᱢᱟᱱᱮ ᱚᱨᱥᱚᱝ ᱠᱚ ᱯᱟᱲᱟᱜ ᱠᱟᱱᱟ ᱚᱱᱟ ᱠᱷᱟᱹᱛᱤᱨ ᱜᱮ ᱯᱟᱞᱮ ᱱᱚᱜ-ᱚ ᱱᱚᱝᱠᱟ ᱫᱚ ᱦᱩᱭᱩᱜ ᱠᱟᱱᱟ᱾ ᱵᱟᱠᱷᱟᱱ ᱫᱟᱜ ᱨᱮᱱᱟᱜ ᱚᱠᱛᱚ ᱢᱟ ᱯᱟᱨᱚᱢ ᱟᱠᱟᱱᱟ ᱟᱨ ᱱᱤᱛᱚᱜ ᱢᱟ ᱱᱚᱜ-ᱚᱭ ᱥᱟᱹᱨᱫᱤ ᱦᱩᱱᱟᱹᱝ ᱵᱟᱲᱟᱠᱮᱜ-ᱟ
ᱦᱮᱸ᱾
ᱟᱫᱚ ᱩᱱᱠᱩ ᱵᱳᱭᱜᱟᱱᱤᱠ ᱜᱮ ᱠᱚ ᱞᱟᱹᱭ ᱫᱟᱲᱮᱭᱟᱜ ᱪᱮᱫ ᱪᱤᱠᱟᱹᱜ ᱠᱟᱱᱟ ᱵᱟᱝ ᱪᱤᱠᱟᱹᱜ ᱠᱟᱱᱟ ᱚᱱᱟ ᱫᱚ ᱦᱟᱸᱜ᱾
ᱦᱮᱸ᱾ ᱛᱟᱦᱚᱞᱮ ᱟᱯᱮ ᱚᱱᱛᱮ ᱫᱚ ᱫᱟᱨᱤ ᱱᱟᱹᱲᱤ ᱠᱚᱫᱚ ᱠᱚᱢᱟᱣ ᱠᱤᱭᱟ ᱥᱮ ᱡᱟᱫᱟ ᱜᱮᱭᱟ?
ᱦᱮ ᱱᱤᱛᱚᱜ ᱫᱚ ᱢᱮᱱᱟᱜ ᱫᱚ ᱢᱮᱱᱟᱜ ᱜᱮᱭᱟ ᱩᱱᱟᱹᱜ ᱠᱚᱢ ᱫᱚ ᱵᱟᱝᱟ ᱟᱫᱚ ᱟᱵᱚ ᱫᱚ ᱡᱟᱦᱟᱸ ᱞᱮᱠᱟᱱᱟᱜ ᱡᱚᱛᱚ ᱦᱚᱲ ᱞᱮᱠᱟ ᱠᱚᱵᱚ ᱥᱟᱸᱜᱮᱜ ᱠᱟᱱᱟ ᱡᱟᱦᱟᱸ ᱞᱮᱠᱟ ᱠᱚᱞᱠᱟᱨᱠᱷᱟᱱᱟ ᱠᱚ ᱥᱟᱸᱜᱮᱜ ᱠᱟᱱᱟ ᱚᱱᱟ ᱦᱤᱥᱟᱹᱵ ᱛᱮᱢᱟ ᱠᱟᱹᱴᱤᱡ ᱠᱚᱢᱚᱜ ᱠᱟᱱ ᱜᱮᱭᱟ ᱛᱚ ᱡᱟᱦᱟᱸ ᱞᱮᱠᱟ ᱢᱟᱹᱱᱢᱤ ᱠᱚ ᱰᱷᱮᱨᱚᱜ ᱠᱟᱱᱟ ᱡᱤᱵᱽᱡᱤᱭᱟᱹᱞᱤ ᱠᱚ ᱰᱷᱮᱨᱚᱜ ᱠᱟᱱᱟ ᱠᱚᱞᱠᱟᱨᱠᱷᱟᱱᱟ ᱠᱚ ᱰᱷᱮᱨᱚᱜ ᱠᱟᱱᱟ ᱚᱱᱟ ᱦᱤᱥᱟᱹᱵ ᱛᱮ ᱟᱵᱚᱣᱟᱜ ᱵᱤᱨ ᱵᱩᱨᱩ ᱦᱚᱸ ᱠᱟᱹᱴᱤᱡ᱾ ᱥᱮ ᱵᱤᱨ ᱵᱩᱨᱩ ᱱᱟ ᱫᱟᱨᱮ ᱱᱟᱹᱲᱤ ᱦᱚᱸ ᱢᱟᱱᱮ ᱡᱟᱹᱥᱛᱤ ᱫᱚᱨᱠᱟᱨᱚᱜ ᱠᱟᱱᱟ ᱨᱚᱦᱚᱭ ᱫᱚᱨᱠᱟᱨᱚᱜ ᱠᱟᱱᱟ᱾ ᱛᱚᱵᱮ ᱠᱟᱛᱮ ᱜᱮ ᱚᱱᱟ ᱫᱚ ᱦᱟᱸᱜ ᱢᱟᱱᱮ ᱢᱤᱫᱴᱮᱱ ᱥᱚᱱᱛᱩᱞᱚᱱ ᱛᱟᱦᱮᱱᱟ ᱚᱱᱟ ᱵᱟᱛᱟᱵᱚᱨᱚᱱ ᱟᱵᱚᱣᱟᱜ ᱱᱚᱜ ᱱᱚᱣᱟ ᱯᱚᱨᱤᱵᱮᱥ ᱦᱟᱹᱜ ᱟᱨ ᱵᱟᱝᱠᱷᱟᱱ ᱫᱚ ᱱᱚᱜ-ᱚ ᱱᱚᱝᱠᱟ ᱥᱚᱢᱚᱭ ᱨᱮ ᱫᱟᱜ ᱟᱠᱟᱞᱟᱭ ᱥᱤᱛᱩᱝ ᱟᱭ ᱛᱟᱨᱯᱚᱨᱮ ᱱᱚᱜ ᱚᱱᱟ ᱦᱚᱭᱚᱝ ᱨᱮᱱᱟᱜ ᱞᱚᱞᱚ ᱡᱟᱹᱥᱛᱤᱜ-ᱟ᱾
ᱦᱮᱜᱸ᱾ ᱟᱫᱚ ᱚᱱᱟ ᱠᱚ ᱞᱟᱹᱜᱤᱫ ᱛᱮᱫᱚ ᱚᱲᱟᱜ ᱯᱷᱮᱰ ᱯᱷᱮᱰ ᱛᱮ ᱫᱟᱨᱤ ᱠᱩ ᱨᱚᱦᱚᱭ ᱠᱟᱜ ᱦᱩᱭᱩᱜ-ᱟ᱾ ᱡᱟᱦᱟᱸ ᱱᱟᱜ ᱡᱚᱢᱟᱜ ᱫᱟᱨᱤ ᱠᱩ ᱛᱟᱯᱚᱨᱮ ᱮᱭᱥᱮ ᱫᱟᱨᱤ ᱜᱤ᱾
ᱛᱟᱨᱯᱚᱨᱮ ᱡᱟᱦᱟᱸ ᱢᱟᱴᱷ ᱠᱚᱨᱮ ᱯᱷᱟᱠᱟ ᱜᱮ ᱡᱟᱭᱜᱟ ᱢᱮᱱᱟᱜ-ᱟ ᱚᱱᱟ ᱠᱚᱨᱮ ᱦᱚᱨ ᱫᱷᱟᱨᱮ ᱠᱚᱨᱮᱫ᱾ ᱚᱱᱮᱵ ᱟᱵᱚᱣᱟᱜ ᱟᱨ ᱥᱚᱨᱠᱟᱨᱟᱜ ᱵᱟᱱᱟ ᱦᱚᱲᱟᱜ ᱜᱚ